ᱦᱮᱸ ᱡᱚᱦᱟᱨ ᱜᱮ ᱜᱚᱢᱠᱮ᱾ ᱟᱸᱡᱚᱢ ᱛᱟᱵᱤᱱ ᱟᱹᱞᱤᱧᱟᱜ ᱨᱚᱲ?
ᱦᱮᱸ ᱟᱸᱡᱚᱢᱚᱜ ᱠᱟᱱ ᱜᱮᱭᱟ ᱾
ᱟᱪᱪᱷᱟ᱾ ᱵᱟᱨᱦᱮ ᱨᱮᱱᱟᱜ ᱟᱣᱟᱡᱽ ᱵᱮᱱ ᱟᱸᱡᱚᱢ ᱵᱟᱲᱟᱭᱮᱫᱼᱟ ᱡᱟᱦᱟᱸᱱᱟᱜ?
ᱵᱟᱝ ᱵᱟᱝ, ᱚᱱᱠᱟ ᱫᱚ ᱵᱟᱝ ᱟᱸᱡᱚᱢᱚᱜ ᱠᱟᱱᱟ ᱛᱚ᱾
ᱱᱚᱼᱚᱭ ᱯᱟᱝᱠᱷᱟ ᱥᱟᱰᱮ ᱠᱟᱱ ᱛᱟᱦᱮᱸᱼᱟ ᱛᱚ ᱚᱱᱟ ᱠᱷᱟᱹᱛᱤᱨ ᱦᱟᱸ ᱟᱨ ᱚᱱᱛᱮ, ᱥᱮᱨᱢᱟ ᱡᱟᱹᱲᱤᱭ ᱮᱫᱟᱭ ᱥᱮ ᱵᱟᱝ?
ᱦᱮᱸ, ᱥᱮᱨᱢᱟ ᱡᱟᱹᱲᱤᱭᱮᱫ ᱜᱮᱭᱟᱭ ᱡᱟᱦᱟᱸ ᱫᱚ ᱦᱩᱞ ᱢᱟᱦᱟᱸ ᱯᱟᱨᱚᱢ ᱟᱱᱟᱱ ᱫᱤᱱ ᱠᱷᱚᱱᱜᱮ, ᱫᱚᱢᱮ ᱜᱮ ᱱᱟᱥᱮ ᱫᱟᱜ ᱫᱟᱭ ᱱᱟᱥᱮ ᱟᱥᱳ ᱫᱟᱭ ᱟᱨ ᱦᱚᱸ ᱟᱥᱳᱲ, ᱚᱱᱠᱟ ᱞᱮᱠᱟ ᱛᱮᱜᱮ ᱱᱚᱣᱟ ᱫᱚ ᱫᱤᱱ ᱫᱚ ᱯᱟᱨᱚᱢ ᱦᱮᱡ
ᱛᱟᱦᱚᱞᱮ ᱛᱤᱨᱤᱥᱟ ᱡᱩᱱ ᱠᱷᱚᱱᱟᱜ ᱟᱹᱜᱩ ᱠᱮᱫᱟ, ᱦᱟᱱᱛᱮ ᱪᱮᱫᱠᱟ ᱦᱩᱸ ᱥᱮᱛᱟᱜ ᱠᱷᱚᱱ ᱜᱮ ᱛᱤᱦᱤᱱ ᱫᱚ ᱟᱨᱟᱢᱵᱷᱚ ᱟᱠᱟᱫᱟᱭ᱾
ᱥᱮᱛᱟᱜ ᱠᱷᱚᱱ ᱜᱮ ᱚᱱᱟᱜᱮ ᱱᱚᱱᱛᱮᱦᱚᱸ ᱫᱟᱜ ᱫᱟᱜ ᱟᱹᱥᱩᱲ ᱮᱫᱟ ᱫᱟᱜ ᱮᱫᱟ ᱟᱹᱥᱩᱲ ᱫᱟᱭ᱾
ᱟᱪᱪᱷᱟ ᱛᱚ ᱪᱮᱫ ᱞᱮᱠᱟ ᱵᱩᱡᱷᱟᱹᱜ ᱠᱟᱱᱟ, ᱱᱚᱝᱠᱟᱱ ᱟᱵᱚᱣᱟᱜ ᱟᱵᱚᱣᱟᱜ ᱨᱮ?
ᱭᱟ ᱵᱚᱨᱥᱟ ᱡᱟᱹᱯᱩᱫ ᱡᱟᱹᱯᱩᱫ, ᱵᱮᱥ ᱫᱟᱜ ᱠᱮᱫᱟᱭ ᱥᱟᱵ ᱠᱟᱜ ᱢᱮ ᱢᱤᱫ ᱧᱤᱫᱟᱹ ᱡᱩᱫᱤ ᱚᱱᱠᱟ ᱡᱳᱨ ᱧᱚᱜ ᱫᱟᱜ ᱠᱮᱭᱟᱭ, ᱦᱚᱭᱛᱚ ᱨᱩᱴᱟᱨ ᱠᱚ ᱟᱹᱜᱩ ᱦᱩᱭ ᱠᱚᱼᱟ, ᱠᱷᱮᱛ ᱠᱚᱨᱮ ᱥᱤ ᱵᱟᱲᱟ ᱦᱚᱪᱚ ᱦᱩᱭ ᱠᱚᱜᱼᱟ᱾ ᱦᱮᱸ ᱟᱫᱚ ᱱᱤᱭᱟᱹ ᱫᱚ ᱢᱟᱱᱮ, ᱵᱟᱝ ᱦᱩᱭᱩᱜ ᱠᱟᱱᱟ ᱵᱮᱥ ᱵᱟᱝ ᱦᱩᱭᱩᱜ ᱠᱟᱱᱟ ᱤᱭᱟᱹ ᱮᱠᱟᱞ ᱟᱸᱡᱷᱟᱴ᱾ ᱢᱟᱱᱮ ᱛᱟᱞᱟ ᱫᱟᱞᱤ ᱨᱮ ᱫᱚᱦᱚ ᱠᱟᱱᱟᱭ ᱟᱨᱠᱤ, ᱚᱲᱟᱜ ᱠᱚᱨᱮ ᱫᱩᱲᱩᱵ ᱵᱟᱲᱟ ᱵᱮᱥ ᱵᱟᱝ ᱟᱹᱭᱠᱟᱹᱜ ᱠᱟᱱᱟ᱾ ᱡᱟᱦᱟᱸ ᱜᱮ ᱡᱟᱦᱟᱱᱟᱜ ᱢᱤᱫᱴᱟᱝ ᱠᱟᱹᱢᱤ ᱞᱮᱠᱷᱟᱱ, ᱱᱚᱣᱟ ᱫᱚ ᱪᱮᱫ ᱦᱚᱸᱛᱚ ᱵᱟᱭ ᱠᱟᱹᱢᱤ ᱦᱚᱪᱚᱼᱟᱜ ᱠᱟᱱᱟᱭ᱾
ᱟ ᱵᱟᱝ ᱱᱚᱣᱟ ᱥᱟᱜ ᱜᱮ ᱡᱚᱛᱚ ᱠᱟᱹᱢᱤ ᱜᱮ ᱚᱯ ᱠᱟᱫᱟ ᱾ᱚᱲᱟᱜ ᱠᱷᱚᱱ ᱜᱮ ᱵᱟᱝ ᱩᱰᱩᱠ ᱦᱚᱪᱚᱜ ᱠᱟᱱ ᱛᱮ᱾ ᱟᱫᱚ ᱱᱤᱛᱚᱜ ᱫᱚ ᱚᱱᱮ ᱠᱟᱹᱢᱤ ᱠᱚ ᱜᱟᱱᱚᱜ ᱜᱮᱭᱟ, ᱚᱱᱮ ᱤᱭᱟᱹ ᱠᱚ ᱟᱸᱲᱮ ᱠᱚ ᱛᱚᱞ ᱵᱷᱩᱞᱩᱠ ᱠᱚ ᱡᱟ ᱠᱚ ᱵᱟᱜᱟ ᱵᱟᱜᱤ᱾ ᱟᱪᱪᱷᱟ ᱠᱷᱮᱛ ᱫᱷᱟᱨᱮ ᱠᱚᱨᱮ ᱥᱟᱯᱷᱟ ᱥᱟᱹᱯᱷᱤ ᱠᱚ ᱞᱟᱸᱴᱟ ᱟᱠᱟᱱᱟ ᱡᱟᱦᱟᱸ ᱠᱚ᱾ ᱠᱟᱹᱥᱤ ᱞᱟᱸᱴᱟᱜ ᱜᱮᱭᱟ ᱟᱲᱮ ᱠᱚᱨᱮ?
ᱵᱟᱝ ᱵᱟᱝ ᱟᱞᱮ ᱥᱮᱫ ᱥᱮᱫ ᱫᱚ ᱚᱱᱠᱟᱱ ᱟᱲᱮ ᱫᱚ ᱵᱟᱹᱱᱩᱜ ᱠᱟᱫᱟ, ᱢᱤᱫᱵᱟᱨ ᱦᱮᱱᱟᱜ ᱟᱠᱟᱫᱟ᱾ ᱟᱞᱮ ᱥᱮᱫ ᱫᱚ ᱵᱟᱠᱷᱟᱱ ᱱᱚᱝᱠᱟᱱ ᱟᱲᱮ
ᱟᱞᱮ ᱥᱮᱫ ᱫᱚ ᱟᱲᱮ ᱠᱚᱫᱚ ᱫᱚᱢᱮ ᱞᱟᱴᱟᱜ ᱛᱟᱞᱮᱭᱟ ᱱᱮᱠᱟ ᱥᱤ ᱞᱟᱴᱟᱜᱼᱟ᱾ ᱚᱱᱟ ᱠᱚᱞᱮ ᱟᱨ ᱤᱭᱟᱹ ᱠᱚᱞᱮ ᱮᱢᱟᱜᱼᱟ ᱡᱚᱝᱜᱚᱞ ᱥᱟᱯ ᱠᱚᱞᱮ ᱮᱢᱟᱜᱼᱟ, ᱥᱤᱛᱩᱝ ᱨᱮ ᱟᱫᱚ ᱱᱮᱥ ᱫᱚ ᱥᱤᱛᱩᱝ ᱪᱷᱟᱲ ᱛᱟᱭᱚᱢ ᱵᱟᱝ ᱜᱟᱱᱚᱜᱼᱟ᱾
ᱚᱱᱟ ᱜᱮᱛᱚ ᱚᱱᱟ ᱢᱟ ᱚᱠᱛᱚ ᱯᱟᱨᱚᱢ ᱦᱮᱡ ᱞᱮᱠᱟ ᱯᱟᱨᱚᱢ ᱦᱮᱡ ᱠᱟᱱᱟ᱾
ᱦᱳᱭ ᱚᱱᱟᱫᱚ ᱯᱟᱨᱚᱢ ᱠᱟᱱᱟ ᱦᱳᱭ᱾ ᱟᱫᱚ ᱮᱢ ᱮᱢ ᱛᱮᱦᱚᱸ ᱱᱚᱜᱼᱚᱭ ᱢᱚᱱᱮ ᱦᱩᱭ ᱞᱮᱱᱟ ᱡᱮ ᱮᱢ ᱦᱩᱭᱩᱜᱼᱟ᱾ ᱟᱫᱚ ᱮᱢ ᱜᱮᱛᱚ ᱵᱟᱝ ᱦᱩᱭ ᱫᱟᱲᱮᱭᱟᱜᱼᱟ, ᱤᱭᱟᱹ ᱦᱩᱭᱱᱟ ᱟᱫᱚ᱾
ᱴᱷᱤᱠ, ᱟᱫᱚ ᱚᱱᱟᱜᱮ ᱚᱠᱟ ᱞᱟᱜᱟᱜᱼᱟ ᱚᱠᱚᱭ ᱠᱚ ᱞᱟᱹᱭ ᱫᱟᱠᱚ ᱟᱫᱚ ᱥᱟᱹᱨᱤᱜᱮ ᱛᱤᱱᱟᱹᱜ ᱡᱳᱛᱤᱥᱤᱭ ᱨᱮᱭᱟᱜ ᱠᱟᱛᱷᱟ ᱥᱮ ᱪᱮᱫ, ᱱᱮᱥ ᱫᱚᱠᱚ ᱞᱟᱹᱭ ᱵᱟᱲᱟᱭᱮᱫ ᱠᱚ ᱩᱱᱟᱹᱜ ᱫᱟᱜ ᱫᱚ ᱵᱟᱹᱱᱩᱜᱼᱟ᱾
ᱚ ᱛᱟᱦᱚᱞᱮ ᱪᱟᱥ ᱦᱩᱭᱩᱜᱼᱟ ᱪᱤᱠᱟᱹᱛᱮ?
ᱛᱚ ᱵᱟᱹᱱᱩᱜ ᱟᱠᱟᱫ ᱛᱟᱞᱮᱭᱟ ᱡᱮ ᱪᱮᱫᱟᱜ ᱫᱟᱜ ᱵᱟᱹᱱᱩᱜᱼᱟ ᱢᱮᱱᱛᱮ ᱦᱚᱸ ᱠᱷᱟᱱ ᱫᱚ ᱟᱞᱮ ᱡᱟᱦᱟᱸ ᱞᱮᱠᱟ ᱠᱟᱛᱮᱜ ᱜᱮᱞᱮ ᱦᱩᱭ ᱦᱚᱪᱚᱭ ᱜᱮᱭᱟᱱᱟᱜ᱾
ᱟᱪᱪᱷᱟ ᱟᱪᱷᱟ, ᱢᱤᱱᱤ ᱫᱟᱜ ᱠᱚ ᱢᱮᱱᱟᱜᱼᱟ?
ᱦᱳᱭ,
ᱟᱪᱪᱷᱟ ᱛᱚ ᱵᱟᱝ ᱚᱥᱩᱵᱤᱫᱟᱜᱼᱟ ᱾ ᱠᱮᱱᱮᱞ ᱫᱟᱜ ᱠᱚᱯᱮ ᱧᱟᱢ ᱜᱮᱭᱟ?
ᱩᱸ ᱵᱟᱝ ᱱᱮᱥ ᱫᱚ ᱵᱚᱱᱫᱚ ᱜᱮᱭᱟᱞᱮ ᱪᱮᱛᱟᱱ ᱫᱷᱟᱨᱮ ᱚᱱᱮ ᱯᱳᱞ ᱠᱚ ᱵᱮᱱᱟᱣ ᱫᱟᱠᱚ᱾
ᱟᱪᱪᱷᱟ ᱟᱪᱷᱟᱷᱟ ᱾
ᱮᱠᱷᱟᱱ ᱵᱟᱠᱚ ᱟᱲᱟᱜᱼᱫᱟ ᱱᱚᱣᱟ ᱵᱟᱠᱚ ᱯᱟᱨᱚᱢ ᱦᱚᱪᱚᱼᱟ ᱟᱨᱠᱤ᱾
ᱟᱫᱚ ᱢᱤᱱᱤ ᱫᱟᱜ ᱢᱤᱱᱤ ᱫᱟᱜ ᱠᱚ ᱢᱮᱱᱟᱜ ᱠᱷᱟ ᱫᱚ ᱵᱟᱝ ᱥᱩᱵᱤᱫᱟᱜᱼᱟ, ᱡᱚᱠᱷᱚᱪ ᱜᱮ ᱫᱟᱜ ᱚᱵᱷᱟᱵᱚᱜᱼᱟ ᱩᱱᱜᱮᱵᱤᱱ ᱮᱢᱟᱫᱟ᱾
ᱦᱩᱸ, ᱠᱟᱛᱷᱟ ᱫᱚ ᱤᱱᱟᱹ ᱜᱮ᱾
ᱦᱮᱞᱳ, ᱦᱤᱛᱳᱜ ᱵᱟᱭᱨᱮ ᱥᱮᱫ ᱵᱮᱱ ᱩᱰᱩᱜ ᱟᱠᱟᱱᱟ ᱢᱚᱱᱮ ᱦᱩᱭᱩᱜ ᱠᱟᱱᱟ?
ᱦᱮᱸ ᱱᱟᱥᱮᱱᱟᱜ ᱩᱰᱩᱝ ᱫᱚ ᱦᱩᱭ ᱠᱟᱱ ᱜᱮᱭᱟ ᱵᱟᱝ
ᱦᱮᱸ ᱚᱱᱟ ᱠᱷᱟᱹᱛᱤᱨ ᱚᱱᱟᱛᱮ ᱦᱟᱞᱠᱟ ᱧᱚᱜ ᱥᱟᱰᱮ ᱠᱟᱱ ᱜᱮᱭᱟ ᱤᱭᱟᱹ ᱠᱚ, ᱦᱚᱭᱮᱫ ᱜᱮᱭᱟ ᱢᱚᱱᱮ ᱦᱩᱭᱩᱜ ᱠᱟᱱᱟ ᱵᱟᱭᱨᱮ ᱨᱮᱫᱚ ᱾
ᱟᱹᱰᱤ ᱡᱳᱨ ᱦᱚᱭᱮᱫᱟᱭ ᱾
ᱦᱚᱭ ᱚᱱᱟ ᱟᱣᱟᱡᱽᱴᱟᱜ ᱦᱤᱡᱩᱜ ᱠᱟᱱᱟ ᱟᱨᱠᱤ ᱚᱱᱟ ᱵᱷᱤᱛᱤᱨ ᱨᱮ ᱛᱟᱦᱞᱮ ᱵᱟᱭᱨᱮ ᱵᱤᱱ ᱩᱰᱩᱝ ᱟᱠᱟᱱᱟ᱾
ᱴᱷᱤᱡ, ᱜᱟᱢᱪᱷᱟ ᱛᱮ ᱚᱱᱟᱛᱮ ᱟᱨᱦᱚᱸ ᱮᱥᱮᱫ ᱦᱩᱭᱱᱟ ᱱᱤᱛ᱾ ᱦᱟᱱᱛᱮ ᱡᱚᱠᱷᱚᱱ ᱪᱟᱞᱟᱜ ᱩᱞᱴᱟᱹ ᱥᱮᱫ ᱪᱟᱞᱟᱜ ᱦᱩᱭᱩᱜ ᱠᱟᱱ ᱛᱟᱦᱮᱸᱫ ᱡᱟᱦᱟᱸ ᱡᱟᱦᱟᱸᱥᱮᱫ ᱦᱚᱭ ᱤᱫᱤᱭᱟ ᱱᱚᱛᱮ ᱠᱷᱚᱱᱚᱱᱟᱜ ᱡᱟᱦᱟᱸ ᱥᱮᱫ ᱦᱚᱭ ᱤᱫᱤᱭᱮᱫᱟ ᱚᱱᱛᱮ ᱫᱚ ᱴᱷᱤᱠ ᱜᱮᱭᱟ᱾
ᱴᱷ ᱦᱮᱸ ᱟᱨ ᱚᱱᱟ ᱨᱮᱱᱟᱜ ᱵᱤᱯᱚᱫ ᱮᱴᱟᱜ ᱩᱞᱴᱟᱹ ᱥᱮᱫ ᱵᱮᱱ ᱪᱟᱞᱟᱣ ᱫᱟᱲᱮ ᱜᱮᱫᱟ ᱚᱱᱟ ᱦᱚᱭᱴᱟᱜ ᱮᱴᱟᱜ ᱦᱮᱡᱚᱜᱼᱟ ᱥᱮ, ᱟᱫᱚ ᱩᱱᱤᱫᱚ ᱵᱮᱥᱤ ᱥᱟᱰᱮᱭᱟ᱾ ᱛᱟᱦᱚᱞᱮ ᱤᱭᱟᱹ ᱠᱚᱨᱮ ᱤᱭᱟᱹ ᱠᱚ ᱧᱟᱢᱚᱜ ᱠᱟᱱᱟ ᱥᱮ ᱵᱟᱝ ᱵᱟᱨᱩᱰᱟᱝ ᱠᱚ ᱵᱟᱹᱭᱦᱟᱹᱲ ᱠᱚᱨᱮ᱾
ᱵᱟᱹᱭᱦᱟᱹᱲ ᱠᱚᱨᱮ ᱵᱟᱹᱨᱩᱰᱟᱝ ᱫᱚ ᱯᱳᱭᱞᱳ ᱡᱚᱢᱮ ᱡᱟᱹᱥᱛᱤ ᱡᱚᱠᱷᱚᱱ ᱫᱟᱜ ᱞᱮᱫᱟ ᱩᱱ ᱥᱚᱢᱚᱭ ᱜᱮ ᱫᱚᱢᱮ᱾ ᱟᱫᱚ ᱱᱤᱛᱚᱜ ᱩᱱᱠᱩ ᱵᱷᱮᱵᱮ ᱨᱮᱴᱚ ᱠᱚ, ᱩᱰᱩᱝ ᱠᱚ ᱠᱟᱱ ᱜᱮᱭᱟ ᱠᱚ ᱵᱟᱝ ᱫᱚ ᱵᱟᱝ ᱾
ᱦᱮᱸ ᱟᱫᱚ ᱵᱟᱨᱩᱜᱰᱟᱝ ᱠᱚ ᱡᱚᱢ ᱠᱚᱜᱮᱭᱟ ᱥᱮ ᱵᱟᱝᱜᱼᱟ?
ᱡᱚᱢ ᱫᱚ ᱦᱩᱭᱩᱜ ᱜᱮᱭᱟ, ᱟᱫᱚ ᱢᱮᱱ ᱠᱷᱟᱱ ᱱᱮᱛᱟᱨ ᱫᱚ ᱟᱫᱚ ᱵᱟᱝ ᱩᱱᱟᱹᱜ ᱫᱚ ᱵᱟᱝ ᱢᱚᱱᱮ ᱦᱩᱭᱩᱜ ᱠᱟᱱᱟ ᱦᱮᱸ ᱥᱮ᱾
ᱦᱳᱭ ᱢᱟᱱᱮ ᱟᱥᱛᱮ ᱟᱥᱛᱮ ᱫᱷᱚᱛᱩ ᱠᱤᱪᱷᱩ ᱪᱮᱸᱡᱩᱜ ᱠᱟᱱᱟ ᱛᱚ ᱾
ᱦᱮᱸ ᱢᱮᱱᱠᱷᱟᱱ ᱠᱚ ᱞᱟᱹᱭᱟ ᱠᱚ ᱚ ᱦᱟᱱᱟ ᱱᱚᱣᱟ ᱦᱚᱸ ᱰᱟᱠᱛᱟᱨ ᱵᱟᱝ ᱡᱚᱢ ᱠᱚ ᱢᱮᱱ ᱜᱮᱭᱟ ᱾ ᱞᱟᱹᱭᱟ ᱠᱚ ᱦᱚᱲᱢᱚ ᱨᱮᱱᱟᱜ ᱢᱟᱭᱟᱝ ᱵᱷᱟᱜᱮ ᱥᱟᱨᱥᱟᱜᱼᱟ ᱥᱮ ᱯᱷᱨᱮᱥᱚᱜᱼᱟ ᱵᱚᱴᱷᱮ ᱚᱠᱟᱴᱟᱜ ᱠᱟᱛᱷᱟ ᱠᱚ ᱞᱟᱹᱭ ᱦᱚᱪᱚᱭᱟ ᱾ ᱟᱫᱚ ᱛᱤᱱᱟᱹᱜ ᱥᱟᱹᱨᱤ ᱛᱤᱱᱟᱹᱜ ᱱᱟᱥᱮ ᱚᱱᱟ ᱥᱟᱬᱮᱥᱤᱭᱟᱹᱟᱜ ᱠᱟᱛᱷᱟ ᱞᱮᱠᱟᱛᱮ ᱤᱧᱦᱚᱸ ᱟᱣᱨᱤᱧ ᱧᱮᱞᱟ ᱾
ᱦᱚᱸ ᱟᱨ ᱟᱹᱰᱤ ᱤᱭᱟᱹ ᱜᱮᱭᱟ ᱪᱮᱫ ᱞᱟᱹᱭᱟ ᱟᱹᱰᱤ ᱡᱮᱞ ᱦᱚᱸ ᱟᱹᱰᱤ ᱯᱚᱨᱤᱥᱠᱟᱨ ᱜᱮᱭᱟ᱾ ᱡᱮᱞᱮᱠᱟ ᱟᱨᱠᱤ ᱟᱫᱚ ᱚᱱᱮ ᱢᱤᱫᱴᱟᱝ ᱤᱭᱟᱹ ᱵᱩᱡᱷᱟᱹᱜᱼᱟ ᱠᱷᱟᱨᱟᱯ ᱵᱩᱡᱷᱟᱹᱜᱼᱟ ᱚᱱᱮ ᱯᱨᱚᱛᱷᱚᱢ ᱚᱱᱮ ᱛᱮᱭᱟᱨ ᱜᱮ ᱟᱨᱠᱤ ᱩᱱᱤ ᱜᱮᱫᱮᱢᱮ ᱦᱮᱸ ᱛᱟᱨᱯᱚᱨᱮ ᱠᱷᱟᱞᱮ ᱢᱮ ᱚᱱᱮ ᱚᱱᱟᱴᱟᱜ ᱜᱮ ᱠᱟᱹᱡ ᱤᱭᱟᱹ ᱵᱩᱡᱷᱟᱹᱜᱼᱟ ᱾
ᱦᱩᱸ ᱦᱩᱸ
ᱚᱥᱩᱵᱤᱫᱟ ᱵᱩᱡᱷᱟᱹᱜ ᱜᱮᱭᱟ ᱾
ᱡᱚᱠᱷᱚᱱ ᱱᱤᱡᱮ ᱦᱩᱰᱤᱧ ᱢᱟᱪᱷᱟ ᱛᱟᱦᱮᱸ ᱦᱳᱭ ᱞᱮᱱ ᱛᱟᱦᱮᱸᱜ ᱡᱚᱠᱷᱚᱱ ᱥᱮᱸᱫᱽᱨᱟ ᱪᱟᱞᱟᱜ ᱦᱩᱭᱩᱜ ᱛᱟᱦᱮᱸᱜᱼᱟ ᱩᱱ ᱚᱠᱛᱚ ᱠᱚᱨᱟᱣ ᱠᱟᱛᱮ ᱡᱚᱢ ᱦᱩᱭᱩᱭᱟ ᱠᱟᱱᱟ ᱵᱟᱝ ᱡᱚᱢ ᱫᱚ ᱵᱟᱹᱧ ᱞᱟᱹᱭᱟ ᱾
ᱦᱮᱸ
ᱟᱫᱚ ᱱᱤᱛᱳᱜ ᱫᱚ ᱟᱹᱛᱩᱳ ᱚᱲᱟᱜ ᱠᱷᱚᱱ ᱫᱚ ᱟᱫᱚ ᱥᱟᱦᱟᱨᱮ ᱛᱟᱦᱮᱸ ᱦᱩᱭᱱᱟ ᱟᱫᱚ ᱩᱱᱟᱹᱜ ᱫᱤᱱ ᱟᱫᱚ ᱚᱱᱠᱟ ᱥᱮᱸᱫᱽᱨᱟ ᱠᱚ ᱵᱟᱝ ᱦᱩᱭ ᱠᱟᱱᱟ ᱛᱟᱦᱚᱞ ᱛᱟᱨᱯᱚᱨᱮ ᱡᱚᱢ ᱠᱚᱦᱚᱸ ᱥᱮᱸᱫᱽᱨᱟ ᱠᱟᱛᱮᱫ ᱵᱟᱝ ᱱᱮᱛᱟᱨ ᱫᱚ ᱵᱟᱹᱭ ᱵᱟᱹᱭ ᱛᱮ ᱟᱫᱚ ᱟᱫᱚ ᱛᱷᱩᱠᱚᱢ ᱤᱫᱤᱜ ᱠᱟᱱᱟ ᱦᱩᱸ ᱾
ᱦᱮᱸ ᱟᱱᱟ ᱠᱚᱫᱚ ᱦᱩᱭᱜ ᱜᱮᱭᱟ ᱛᱚ ᱥᱟᱦᱟᱨ ᱡᱮ ᱠᱳᱱᱳ ᱡᱤᱱᱤᱥ ᱠᱷᱚᱱᱮᱢ ᱥᱟᱦᱟ ᱞᱮᱠᱷᱟᱱ ᱜᱮ ᱟᱫᱚ ᱚᱱᱟ ᱯᱨᱚᱛᱤ ᱫᱚ ᱠᱟᱹᱡ ᱴᱟᱱ ᱫᱚ ᱠᱚᱢᱚᱜ ᱜᱮᱭᱟ᱾
ᱦᱩᱸ
ᱟᱫᱚ ᱫᱚ ᱜᱤᱫᱽᱨᱟᱹ ᱨᱮᱫᱚ ᱚᱱᱟᱜᱮ ᱫᱚᱢᱮ ᱥᱤᱵᱤᱞ ᱛᱟᱦᱮᱸᱜᱼᱟ ᱾
ᱦᱮᱸ ᱵᱟᱨᱩᱰᱟᱝ ᱡᱮᱞ ᱵᱟᱨᱩᱰᱟᱝ ᱡᱮᱞ ᱠᱚ ᱜᱳᱰᱳ ᱡᱮᱞ ᱠᱚ
ᱦᱩᱸ ᱥᱟᱹᱨᱜᱮ ᱱᱤᱛᱚᱜ ᱫᱦᱟᱹᱵᱤᱡ ᱤᱧᱟᱹᱜ ᱫᱚ ᱚᱱᱟ ᱯᱩᱛᱷᱤ ᱫᱚ ᱩᱱᱟᱹᱜ ᱤᱱᱴᱟᱨᱮᱥᱴᱮᱰ ᱪᱟᱵᱟ ᱟᱠᱟᱱᱟ ᱾ ᱠᱟᱱ ᱛᱤᱧᱟᱹ ᱦᱮᱸᱥᱮ ᱮᱸ ᱦᱚᱭᱛᱚ ᱵᱟᱨ ᱯᱤᱥ ᱜᱟᱱ ᱧᱟᱢ ᱞᱮᱠᱷᱟᱱ ᱦᱚᱭᱛᱳ ᱡᱩᱫᱤ ᱚᱱᱟ ᱦᱚᱸ ᱵᱮᱱᱟᱣ ᱠᱟᱛᱮ ᱡᱩᱫᱤ ᱠᱚ ᱮᱢᱚᱜ ᱠᱷᱟᱱ ᱵᱟᱠᱷᱟᱱ ᱤᱧ ᱜᱚᱡ ᱤᱧ ᱪᱟᱞᱟᱜ ᱛᱮᱧ ᱟᱹᱜᱩ ᱠᱟᱛᱮ ᱛᱮᱭᱟᱨ ᱟᱛᱤᱧ ᱡᱚᱢᱟ ᱟᱫᱚ ᱚᱱᱟ ᱩᱭᱦᱟᱹᱨ ᱵᱷᱟᱵᱽᱱᱟ ᱫᱚ ᱟᱫ ᱟᱠᱟᱱᱟ ᱾
ᱦᱮᱸ
ᱢᱚᱱᱮᱨᱮ ᱵᱟᱹᱱᱩᱜᱼᱟ ᱾
ᱚᱱᱠᱟ ᱫᱚ ᱟᱫᱚ ᱠᱷᱟᱡᱜᱮ ᱜᱮ ᱥᱚᱢᱚᱭ ᱚᱠᱛᱚ ᱚᱠᱛᱚ ᱫᱚ ᱪᱟᱞᱟᱜᱼᱟ ᱛᱚ ᱡᱚᱛᱚ ᱠᱤᱪᱷᱩ, ᱱᱤᱛᱳᱜ ᱱᱟ ᱦᱚᱭ ᱱᱤᱛᱳᱜ ᱫᱚ ᱵᱚᱭᱞᱟᱨ ᱵᱚᱱ ᱡᱚᱢᱮᱫ ᱠᱚᱣᱟ ᱠᱤᱪᱷᱩ ᱫᱤᱱ ᱯᱚᱨᱮ ᱦᱚᱭᱛᱳ ᱵᱚᱭᱞᱟᱨ ᱪᱮᱛᱟᱨ ᱟᱵᱚ ᱦᱚᱭᱛᱚ ᱟᱨᱦᱚᱸ ᱮᱴᱟᱜ ᱤᱭᱟᱹ ᱛᱮᱭᱟᱨᱚᱜᱼᱟ ᱟᱨᱠᱤ ᱦᱤᱨᱠᱟᱹ ᱛᱮᱭᱟᱨᱚᱜᱼᱟ ᱵᱚᱞᱮ ᱵᱟᱵᱚᱱ ᱡᱚᱢ ᱠᱚᱣᱟ ᱟᱨᱦᱚ ᱮᱴᱟᱜ ᱠᱤᱪᱷᱩ ᱠᱚ ᱛᱮᱭᱟᱨᱚᱜᱼᱟ ᱫᱮᱥᱤ ᱠᱚ ᱟᱹᱜᱩ ᱠᱚᱣᱟ ᱛᱟᱭᱚᱢ ᱫᱚ ᱢᱟᱨᱠᱮᱴ ᱨᱮ ᱟᱨᱦᱚᱸ,
ᱦᱩᱸ
ᱱᱤᱛᱚᱜ ᱡᱮᱢᱚᱱ ᱵᱚᱭᱞᱟᱨ ᱡᱤᱞᱟᱜ ᱱᱤᱛᱚᱜ ᱫᱚ ᱯᱩᱨᱟᱹ ᱪᱟᱦᱤᱫᱟ ᱫᱚᱢᱮ ᱜᱮ ᱱᱤᱛᱚᱜ ᱫᱚ ᱾
ᱟᱫᱚ ᱠᱟᱛᱷᱟ ᱫᱚ ᱧᱮᱞᱚᱜᱚᱜ ᱠᱟᱱᱟ ᱚᱱᱠᱟᱜᱮ ᱟ ᱵᱚᱭᱞᱟᱨ ᱫᱚ ᱮᱠᱵᱟᱨᱮ ᱚᱞᱯᱚ ᱫᱤᱱ ᱨᱮᱱᱟᱝ ᱠᱷᱟᱡᱽᱫᱚ ᱥᱮ
ᱠᱷᱟᱡᱽᱫᱚ ᱦᱮᱸ
ᱟᱨ ᱫᱮᱥᱤ ᱫᱚ ᱟᱹᱜᱩ ᱠᱚ ᱨᱮᱦᱚᱸ ᱵᱚᱱ ᱥᱮ ᱟᱫᱚ ᱫᱮᱥᱤ ᱢᱟ ᱥᱮᱫᱟᱭ ᱠᱷᱚᱱᱜᱮ ᱦᱮᱱᱟᱜ ᱟᱠᱟᱫ ᱠᱚ ᱢᱮᱱᱠᱷᱟᱱ ᱫᱮᱥᱤ ᱥᱤᱢ ᱧᱮᱞ ᱠᱚᱢ ᱟᱢ ᱢᱤᱫ ᱥᱮᱨᱢᱟ ᱛᱮ ᱢᱤᱫ -ᱤᱞᱚᱭ ᱡᱮᱞᱟ ᱟᱨ ᱵᱚᱭᱞᱟᱨ ᱯᱚᱸᱭ ᱛᱟᱞᱤᱥ ᱫᱤᱱ ᱛᱮ ᱟᱲᱟᱹᱭ ᱠᱤᱞᱳᱭ ᱡᱤᱞᱟᱢ ᱠᱟᱱ ᱢᱟᱱᱮ ᱰᱮᱲ ᱢᱟᱥ ᱛᱮ ᱛᱟᱞᱦᱮ ᱟᱢ ᱚᱱᱛᱮ ᱩᱭᱦᱟᱹᱨ ᱢᱮ ᱡᱮ ᱫᱚᱥ ᱢᱟᱥ ᱮ ᱦᱮᱸ ᱫᱚᱥ ᱢᱟᱥ
ᱦᱚᱸ ᱯᱚᱱᱨᱚ ᱫᱤᱱ ᱥᱟᱵ ᱠᱟᱜ ᱢᱮ ᱮᱠᱥᱴᱨᱟ ᱨᱮ ᱴᱟᱭᱤᱢ ᱞᱟᱜᱟᱭ ᱚᱱᱟ ᱦᱚᱸ ᱢᱤᱫ ᱠᱮᱡᱤ ᱡᱤᱞᱟ
ᱡᱮᱛᱮ ᱦᱚᱸ
ᱫᱮᱥᱤ ᱚᱱᱟ ᱫᱚ ᱚᱠᱛᱚ ᱞᱟᱜᱟᱜᱼᱟᱥᱮ ᱢᱮᱱᱠᱷᱟᱱ ᱯᱨᱚᱴᱤᱱ ᱡᱚᱛᱚ ᱠᱷᱚᱱᱟᱜ ᱥᱚᱨᱮᱥ ᱫᱚ ᱱᱤᱭᱟᱹ ᱪᱮᱛᱟᱱ ᱨᱮᱜᱮ ᱦᱮᱱᱟᱜᱼᱟ
ᱦᱮᱸ ᱫᱮᱥᱤ ᱪᱮᱛᱟᱱ ᱨᱮᱜᱮ ᱟᱫᱚ ᱚ ᱚᱱᱮ ᱟᱨ ᱱᱮᱛᱟᱨ ᱫᱚ ᱚᱱᱮ ᱪᱟᱦᱤᱫᱟ ᱵᱟᱝᱠᱚ ᱯᱩᱨᱚᱱ ᱫᱟᱲᱮᱭᱟᱜ ᱠᱟᱱᱟ ᱵᱚᱭᱞᱟᱨ ᱠᱚ ᱛᱮᱭᱟᱨ ᱠᱟᱜ ᱠᱚᱣᱟ ᱮᱠᱪᱩᱞᱤ ᱩᱱᱠᱩ ᱤᱧᱡᱮᱠᱥᱮᱱ ᱛᱮᱠᱚ ᱠᱚᱨᱟᱣᱮᱫ ᱠᱚᱣᱟ ᱥᱮ ᱠᱤᱨᱛᱤᱢ ᱩᱯᱟᱭ ᱛᱮᱠᱚ ᱛᱮᱭᱟᱨᱮᱫ ᱠᱚᱣᱟ ᱠᱚ ᱦᱮᱸ ᱰᱟᱠᱛᱟᱨ ᱦᱚᱸ ᱱᱤᱛᱚᱜ ᱡᱟᱦᱟᱱᱟᱜ ᱥᱩᱜᱟᱨ ᱯᱮᱥᱟᱨ ᱦᱩᱭᱩᱜᱠᱟᱱ ᱨᱩᱜᱤ ᱠᱚ ᱢᱮᱛᱟᱠᱚᱠᱟᱱᱟ ᱵᱚᱭᱞᱟᱨ ᱡᱤᱼᱼ ᱞ ᱠᱚ ᱟᱞᱚᱯᱮ ᱡᱚᱢᱟ ᱡᱤᱞ ᱡᱚᱢ ᱠᱷᱟᱡ ᱵᱟᱨᱚᱱ ᱠᱟᱱᱟ ᱠᱚ ᱞᱚᱞᱮᱫ ᱡᱚᱢ ᱠᱷᱟᱡ ᱞᱟᱹᱭᱮᱜ-ᱟᱠᱚ ᱫᱮᱥᱤ ᱥᱤᱢ ᱡᱚᱢ ᱠᱚᱯᱮ᱾ ᱦᱟᱠᱩ ᱦᱟᱹᱠᱩ ᱦᱚᱸ ᱱᱮᱛᱟᱨ ᱡᱟ ᱚᱵᱚᱥᱛᱦᱟ ᱦᱟᱠᱩ ᱦᱚᱸ ᱤᱧᱡᱮᱠᱥᱮᱱ ᱛᱮᱠᱚ ᱤᱭᱟᱹᱭᱮᱫ ᱠᱚᱣᱟ ᱠᱚ ᱩᱱᱠᱩ ᱜᱷᱟᱹᱲᱤ ᱠᱚᱨᱮᱱ ᱦᱟᱹᱠᱩ ᱡᱟᱦᱟᱸ ᱵᱚᱱ ᱡᱚᱢᱮᱫ ᱠᱚᱣᱟ ᱪᱟᱞᱟᱱ ᱦᱟᱹᱠᱩ ᱠᱚ ᱡᱮᱛᱚ ᱫᱚ ᱩᱱᱠᱩ ᱫᱚ ᱩᱱᱠᱩ ᱦᱚᱸ ᱤᱧᱡᱮᱠᱥᱮᱱ ᱛᱮ ᱠᱷᱟᱵᱟᱨ ᱢᱟᱫᱽᱫᱷᱚᱢ ᱛᱮᱠᱚ ᱦᱟᱨᱟᱜ ᱠᱟᱱᱟ ᱠᱚ ᱠᱚᱢ ᱫᱤᱱ ᱛᱮ ᱦᱟᱨᱟᱜ ᱠᱟᱱᱟ ᱠᱚ ᱦᱟᱠᱩ
ᱦᱮᱸ ᱠᱟᱛᱷᱟ ᱫᱚ ᱠᱟᱱ ᱜᱮᱭᱟ ᱫᱚ
ᱚᱱᱟ ᱠᱷᱟᱹᱛᱤᱨ ᱛᱮ ᱟᱵᱚ ᱣᱟᱜ ᱟᱭᱩ ᱠᱚᱦᱚᱸ ᱠᱚᱢ ᱤᱫᱤᱜ ᱠᱟᱱ ᱛᱟᱵᱚᱱᱟ ᱦᱚᱸ ᱟᱨ ᱚᱱᱟᱛᱮ ᱴᱟᱣᱩᱱ ᱵᱟᱡᱟᱨ ᱦᱚᱲᱟᱜ ᱜᱮ ᱵᱮᱥᱤ ᱨᱳᱜᱽ ᱟᱡᱟᱨ ᱫᱚ ᱥᱮᱴᱮᱨᱚᱜ ᱠᱟᱱᱟ ᱟᱛᱩ ᱫᱤᱥᱚᱢ ᱨᱮ ᱡᱟᱦᱟᱸᱭ ᱠᱚ ᱛᱟᱦᱮᱱᱟ ᱩᱱᱠᱩᱣᱟᱜ ᱫᱚ ᱩᱱᱠᱩᱣᱟᱜ ᱫᱚ ᱨᱳᱜᱽ ᱟᱡᱟᱨ ᱩᱱᱟᱹᱜ ᱵᱟᱝ ᱛᱟᱦᱮᱱ ᱛᱟᱠᱚᱣᱟ ᱥᱩᱜᱟᱨ ᱯᱮᱥᱟᱨ ᱜᱮ ᱵᱟᱹᱱᱩᱜ ᱠᱚᱣᱟ ᱨᱩᱜᱤ ᱠᱚᱣᱟᱜ. ᱟᱛᱩ ᱥᱚᱢ ᱨᱮ
ᱴᱷᱤᱠ ᱠᱟᱛᱷᱟ ᱫᱚ ᱠᱟᱱ ᱜᱮᱭᱟ ᱟᱫᱚ ᱟᱹᱛᱩ ᱨᱮᱦᱚᱸ ᱮᱠ ᱫᱩᱭ ᱠᱚ ᱵᱟᱹᱭ ᱵᱟᱹᱭᱛᱮ ᱧᱮᱞ ᱤᱫᱤᱜ
ᱧᱮᱞ ᱦᱟᱸᱜ ᱵᱟᱝ ᱫᱚ ᱵᱟᱝ ᱦᱮᱸ ᱱᱤᱛᱚᱜ ᱫᱚ ᱠᱚ ᱫᱮᱠᱷᱟ ᱮᱢᱛᱮ ᱟᱫᱚ ᱩᱱᱠᱩ ᱚᱱᱮᱝ ᱟᱫᱚ ᱱᱤᱡᱮᱨᱟᱜ ᱚᱱᱟ ᱥᱟᱜᱽ ᱥᱟᱡᱤ ᱵᱟᱹᱜᱤ ᱠᱟᱛᱜ ᱟᱫᱚ ᱚᱱᱰᱮ ᱵᱚᱱ ᱪᱟᱞᱟᱜ ᱠᱟᱱ ᱫᱚ ᱠᱤᱛᱛᱤᱱ ᱩᱯᱟᱭ ᱥᱮᱜ ᱜᱮᱵᱚᱱ ᱪᱟᱞᱟᱜ ᱠᱟᱱᱟ ᱥᱮᱸ ᱟᱫᱚ
ᱦᱸ ᱠᱟᱛᱷᱟ ᱫᱚ ᱤᱱᱟᱹᱜᱮ ᱟᱵᱚᱣᱟᱜ ᱦᱚᱲᱢᱚ ᱡᱤᱣᱤ ᱱᱟᱯᱟᱭ ᱫᱚᱦᱚ ᱞᱟᱹᱜᱤᱫ ᱛᱮ ᱱᱟᱯᱟᱭ ᱫᱷᱟᱨᱟᱛᱮ ᱟᱵᱚ ᱡᱚᱢ ᱧᱩ ᱞᱟᱠ ᱞᱟᱜᱟᱣ ᱵᱚᱱᱟ ᱦᱮᱸ ᱵᱟᱝᱠᱷᱟᱱ ᱫᱚ ᱟᱵᱚᱣᱟᱜ ᱦᱚᱲᱢᱚ ᱟᱵᱚ ᱛᱮᱜᱮ ᱟᱵᱚ ᱵᱚᱱ ᱱᱟᱥᱟᱣ ᱫᱟᱵᱚᱱ ᱟᱵᱚ ᱵᱚᱱ ᱢᱚᱱᱮᱫᱟ ᱡᱚᱢ ᱫᱟᱵᱚᱱ ᱢᱚᱱᱮ ᱵᱩᱞᱟᱹᱣ ᱵᱚᱱ ᱡᱚᱢ ᱮᱫᱟ ᱢᱮᱱᱠᱷ ᱠᱷᱟᱱ ᱠᱟᱹᱢᱤ ᱨᱮᱫᱚ ᱚᱱᱟ ᱫᱚ ᱟᱵᱚ ᱞᱟᱜᱟᱜ ᱠᱟᱱ ᱛᱟᱵᱚᱱ ᱞᱮᱠᱟ ᱫᱚ ᱵᱟᱝ ᱴᱷᱤᱠ ᱥᱮ ᱡᱟᱦᱟᱸ ᱫᱚ ᱟᱵᱚ ᱵᱚᱱ ᱵᱟᱰᱟᱭᱟ ᱡᱮ ᱟᱲᱟᱜ ᱥᱟᱠᱟᱢ ᱠᱷᱚᱱ ᱫᱚ ᱡᱟᱦᱟᱸ ᱫᱚ ᱢᱤᱫ ᱥᱚ
ᱚᱱᱟ ᱢᱤᱫᱥᱚ ᱯᱟᱨᱥᱮᱱ ᱜᱮ ᱵᱷᱤᱴᱟᱢᱤᱱ ᱥᱮ ᱯᱨᱚᱴᱤᱱ ᱵᱚᱱ ᱧᱟᱢᱟ ᱵᱚᱱ ᱢᱮᱱᱠᱷᱟᱱ ᱡᱩᱫᱤ ᱟᱫᱚ ᱡᱚᱛᱚ ᱛᱩᱨ ᱵᱚᱱ ᱧᱮᱞ ᱠᱟᱫᱟ ᱟᱵᱚ ᱥᱟᱬᱮᱥᱤᱭᱟᱜ ᱠᱟᱛᱷᱟ ᱞᱮᱠᱟᱛᱮ ᱦᱮᱸᱥᱮ ᱛᱚ ᱪᱮᱫᱞᱮᱠᱟ ᱫᱷᱟᱯᱮ ᱫᱷᱟᱯ ᱠᱚ ᱠᱚᱢ ᱡᱚᱢ ᱤᱫᱤᱭᱮᱜᱼᱟ ᱥᱮ ᱚᱱᱟ ᱯᱚᱨᱯᱚᱨ ᱠᱚ ᱡᱚᱢ ᱤᱫᱤᱭᱟᱠᱚ ᱚᱱᱟ ᱡᱚᱛᱚ ᱛᱟᱭᱱᱚᱢ ᱥᱮᱱᱟᱜ ᱨᱮᱢ ᱡᱚᱢ ᱤᱫᱤ ᱠᱚᱣᱟ ᱤᱱᱟᱹᱜ ᱨᱮᱜᱮ ᱩᱱᱠᱩ ᱴᱷᱮᱱ ᱠᱷᱚᱱ ᱟᱨᱚ ᱢᱟᱭᱱᱟᱥ ᱤᱫᱤᱜᱼᱟ ᱚᱱᱟ ᱫᱚ ᱠᱚᱢ ᱤᱫᱤᱜ-ᱟ ᱚᱱᱟ ᱯᱨᱚᱴᱤᱱᱴᱟ ᱜᱷᱟᱸᱥ ᱡᱚᱢ ᱠᱟᱛᱮᱜ ᱥᱟᱵ᱾ ᱠᱟ ᱟᱵᱚ ᱢᱮᱨᱚᱢ ᱡᱩᱫᱤ ᱵᱚᱱ ᱡᱚᱢᱟ ᱚᱱᱟ ᱜᱷᱟᱸᱥ ᱢᱤᱜᱥᱚ᱾ ᱦᱚᱭᱛᱚ ᱯᱚᱪᱟᱛᱛᱳᱨ ᱯᱟᱨᱥᱮᱱᱴ ᱮᱸ ᱯᱨᱚᱴᱤᱱ ᱵᱚᱱ ᱧᱟᱢᱟᱵᱚᱱ᱾ ᱜᱷᱟᱸᱥ ᱨᱮᱱᱟᱜ ᱡᱚᱵᱽ᱾ ᱯᱩᱨᱟᱹ ᱱᱮᱪᱟᱨ ᱡᱟᱦᱟᱸ ᱯᱩᱨ ᱤᱭᱟᱹ ᱛᱟᱦᱮᱸ ᱠᱟᱱᱟ ᱢᱤᱫ ᱥᱚ ᱜᱚᱴᱟᱱ ᱚᱸᱰᱮ ᱠᱷᱚᱱᱟᱜ ᱠᱤᱪᱷᱩ ᱠᱚᱢᱚᱜ-ᱟ᱾ ᱦᱚᱸᱜ-ᱚ ᱱᱚᱝᱠᱟ ᱠᱟᱛᱮ ᱟᱵᱚ ᱧᱮᱞᱚᱜᱚᱜ ᱠᱟᱱᱟ ᱡᱮ ᱟᱵᱚ ᱡᱷᱚᱛᱚ ᱠᱷᱚᱱᱟᱜ ᱢᱤᱫ ᱥᱚ᱾ ᱯᱟᱨᱥᱮᱱ ᱫᱚᱵᱚᱱ ᱧᱟᱢᱟ ᱟᱲᱟᱜ ᱥᱟᱠᱟᱢ᱾
ᱟᱲᱟᱜ ᱥᱟᱠᱟᱢ ᱨᱮ ᱦᱳᱭ, ᱠᱤᱱᱛᱩ ᱟᱵᱚ ᱚᱱᱟ ᱜᱮᱵᱚᱱ ᱫᱮᱭᱟᱭᱮᱫᱟ ᱱᱮᱛᱟᱨ ᱫᱚ᱾
ᱦᱮᱸ ᱟᱠᱟᱨᱮ ᱢᱚᱪᱟ ᱵᱮᱥ ᱵᱟᱝ ᱟᱹᱭᱠᱟᱹᱜ-ᱟ ᱵᱟᱝ ᱥᱤᱵᱤᱞ ᱠᱟᱱᱟ᱾
ᱦᱮᱸ᱾
ᱤᱱᱟᱹ ᱦᱩᱭᱩᱜ ᱠᱟᱱᱟ, ᱛᱟᱨᱯᱚᱨ ᱦᱩᱭᱩᱜ ᱠᱟᱱᱟ ᱚᱱᱟ ᱥᱤᱛ ᱠᱚ᱾ ᱪᱟᱛᱚᱢ ᱟᱲᱟᱜ ᱮᱢ ᱞᱟᱹᱭ ᱦᱮᱸᱥᱮ, ᱦᱮᱸᱪᱟᱹ ᱟᱲᱟᱜ ᱫᱚ ᱫᱟᱯᱟᱜ ᱫᱟᱯ ᱯᱟᱜ ᱛᱟᱸᱦᱮᱱᱟ ᱴᱷᱤᱠ ᱜᱮᱭᱟ ᱚᱱᱟ ᱫᱚ ᱦᱮᱸᱪᱟ ᱟᱲᱟᱜ ᱫᱚᱢ ᱦᱚᱫ ᱟᱹᱜᱩ ᱫᱟᱲᱮᱭᱟᱜ-ᱟ᱾ ᱟᱨ ᱠᱩᱭᱞᱟᱹ ᱠᱷᱟᱴ ᱟᱲᱟᱜ ᱠᱚᱦᱚᱸ ᱵᱟᱪᱷᱟᱣ ᱦᱩᱭᱩᱜᱼ-ᱟ ᱫᱚᱢᱮ ᱟᱫᱚ ᱚᱱᱟ ᱠᱷᱟᱹᱛᱤᱨ ᱛᱮ᱾ ᱟᱹᱰᱤ ᱦᱚᱲ ᱜᱮ ᱵᱟᱝᱠᱚ ᱚᱠᱛᱚ ᱵᱟᱠᱚ ᱩᱸᱰᱩᱝ
ᱦᱩᱸ ᱚᱱᱟ ᱠᱚᱫᱚ ᱵᱟᱝ, ᱦᱮᱸ ᱵᱟᱝᱠᱚ ᱡᱚᱢᱫᱟ ᱚᱱᱟ ᱠᱚᱫᱚ᱾
ᱠᱟᱬᱵᱤ ᱟᱲᱟᱜ ᱡᱩᱫᱤ ᱵᱚᱱ ᱞᱟᱹᱭᱟ, ᱠᱟᱬᱵᱤ ᱟᱲᱟᱜ ᱦᱚᱸ ᱱᱮᱛᱟᱨ ᱫᱚ ᱦᱟᱱᱮ ᱠᱷᱮᱛ ᱨᱮᱠᱚ ᱪᱟᱥᱫᱟᱠᱚ ᱵᱟᱠᱷᱟᱱ ᱞᱟᱦᱟ ᱛᱮᱫᱚ ᱚᱱᱟᱜᱮ᱾ ᱜᱟᱹᱰᱭᱟᱹ ᱟᱲᱮ ᱥᱮ ᱜᱟᱹᱰᱭᱟᱹ ᱛᱟᱞᱟ ᱠᱚᱨᱮᱫ᱾
ᱚᱛᱟ ᱤᱭᱟᱹ ᱠᱚᱜ-ᱟ ᱛᱟᱦᱮᱸ ᱠᱚᱜ-ᱟ ᱞᱟᱦᱟ ᱫᱚ ᱛᱟᱭᱚᱢ ᱛᱮᱦᱚᱸ᱾ ᱵᱟ ᱱᱮᱛᱟᱨ ᱦᱚᱸ ᱟᱭᱳ ᱦᱚᱲ ᱫᱚᱧ ᱧᱮᱞ ᱟᱠᱟᱫ ᱠᱚᱜᱮᱭᱟ ᱩᱝᱠᱩ ᱫᱚ ᱟᱲᱟᱜ ᱠᱚᱫᱚ ᱫᱚᱢᱮ ᱠᱚ ᱠᱩᱥᱤᱭᱟᱜ ᱜᱮᱭᱟ ᱠᱚ ᱟᱵᱚ᱾ ᱦᱮᱸ ᱠᱚᱲᱟ ᱦᱚᱯᱚᱱ ᱟᱵᱚ ᱠᱚᱲᱟ ᱦᱚᱯᱚᱱ ᱜᱮ ᱵᱟᱵᱚᱱ ᱤᱭᱟᱹ ᱠᱩᱥᱤᱭᱟᱜ-ᱟ ᱵᱚᱱ ᱟᱲᱟᱜ ᱵᱷᱟᱹᱡᱤ ᱠᱚᱫᱚ᱾ ᱦᱮᱸ ᱚᱱᱟ ᱠᱚ, ᱚᱱᱟ ᱠᱚ ᱫᱚ ᱟᱵᱚ ᱡᱤᱞ ᱦᱟᱹᱠᱩ ᱚᱱᱟ ᱵᱚᱱ ᱠᱩᱥᱤᱭᱟᱜ-ᱟ ᱠᱤᱱᱛᱩ ᱟᱭᱳ ᱦᱚᱲ ᱠᱚᱧ ᱧᱮᱞ ᱠᱟᱫ ᱠᱚᱣᱟ ᱟᱲᱟᱜ᱾ ᱦᱮᱸ, ᱛᱚ ᱪᱟᱛᱚᱢ ᱟᱲᱟᱜ ᱮᱠᱷᱚᱱᱚ ᱥᱤᱜ ᱠᱟᱛᱮᱜ ᱮᱠᱷᱚᱱ ᱛᱮᱭᱟᱨ ᱠᱟᱛᱮᱫ ᱠᱚ ᱡᱚᱢ ᱵᱩᱡᱷᱟᱹᱣ ᱠᱚᱜᱮᱭᱟ ᱢᱩᱱᱜᱟᱹ ᱟᱲᱟᱜ ᱠᱚ᱾
ᱤᱧᱤᱧ ᱞᱟᱹᱭᱟ ᱢᱟᱱᱮ ᱡᱤᱞ ᱦᱟᱹᱠᱩ ᱡᱚᱢ ᱠᱷᱚᱱᱟᱜ ᱫᱚ᱾ ᱦᱚᱳᱭᱛᱳ ᱟᱹᱞᱩ ᱱᱟᱥᱮᱱᱟᱜ ᱮᱢ ᱛᱷᱟᱥᱟ ᱠᱮᱫᱟ ᱠᱤᱢ ᱤᱭᱟᱹ ᱥᱤᱯᱤ ᱠᱮᱫᱟ ᱵᱟᱝᱠᱷᱟᱱ ᱟᱢ ᱵᱷᱟᱹᱡᱤ ᱠᱮᱫᱟᱢ ᱫᱟᱹᱞ ᱨᱟᱥᱮ ᱟᱨ ᱟᱲᱟᱜ ᱵᱷᱟᱹᱡᱤ ᱛᱟᱸᱦᱮᱱ ᱢᱟ, ᱟᱹᱰᱤ ᱢᱚᱡᱽ ᱡᱚᱢ ᱫᱟᱲᱮᱭᱟᱜ-ᱟ ᱚᱱᱟ ᱛᱮᱦᱚᱸ᱾
ᱠᱟᱫᱟ ᱦᱩᱸ᱾ ᱫᱟᱹᱞ ᱛᱷᱚᱲᱟ ᱦᱟᱞᱠᱟ ᱜᱟᱱ ᱜᱟᱲᱚ ᱜᱟᱲᱚ ᱛᱟᱸᱦᱮᱱ ᱢᱟ ᱵᱟᱥ᱾ ᱦᱮᱸ ᱯᱮᱸᱭᱟᱡᱽ ᱵᱷᱟᱜᱮ ᱞᱮᱠᱟᱱ ᱯᱮᱸᱭᱟᱡ ᱵᱟᱲᱟ ᱵᱷᱟᱜᱮ ᱛᱟᱨᱟ
ᱦᱮᱸ᱾
ᱟᱫᱚ ᱚᱱᱮ ᱟᱞᱚᱢ ᱞᱟᱹᱭᱟ᱾ ᱟᱫᱚ ᱱᱮᱛᱟᱨ ᱫᱚ ᱵᱚᱨᱚᱢ ᱯᱚᱨᱠᱟᱹᱣ ᱠᱟᱱᱟ ᱠᱚᱥᱟ ᱠᱚᱥᱟ ᱡᱮᱞ ᱡᱚᱢ᱾
ᱟᱫᱚ ᱠᱚᱥᱟ ᱡᱤᱞ ᱨᱮᱛᱚ ᱟᱵᱚ ᱡᱩᱫᱤ ᱤᱧᱟᱹᱜ ᱫᱚ ᱡᱮ ᱛᱮᱤᱧ ᱢᱮᱛᱟᱢ ᱠᱟᱱᱟ ᱡᱩᱫᱤ ᱟᱵᱚ ᱡᱟᱦᱟᱸ ᱵᱚᱱ ᱢᱮᱛᱟᱜᱼᱟ ᱡᱮᱞᱮᱧ ᱪᱟᱭᱞᱚᱢ᱾ ᱦᱮᱸᱥᱮ ᱵᱟᱝ? ᱚᱱᱟ ᱡᱤᱞ ᱡᱩᱫᱤᱢ ᱧᱟᱢᱟ ᱟᱪᱪᱷᱟ ᱤᱱᱟᱹ ᱛᱟᱭᱚᱢ ᱦᱚᱸ ᱢᱮᱨᱚᱢ ᱡᱤᱞ ᱦᱚᱸ ᱢᱮᱨᱚᱢ ᱡᱤᱞ ᱨᱮᱫᱚ ᱠᱤᱱᱛᱩ ᱮᱠ ᱦᱟᱭ ᱯᱮᱥᱟᱨ ᱦᱚᱲ ᱯᱚᱠᱠᱷᱮ ᱫᱚ ᱠᱷᱟᱨᱟᱯ ᱩ ᱦᱩᱸ ᱛᱚ ᱚᱱᱟ ᱠᱚ ᱠᱷᱟᱱ ᱧᱟᱢᱚᱜ ᱜᱮᱭᱟ ᱫᱮᱥᱤ ᱥᱤᱢ ᱮᱠᱵᱟᱨ ᱡᱚᱛᱚ ᱠᱷᱚᱱᱟᱜ ᱠᱚᱱᱚ ᱮᱯᱷᱮᱠᱴ ᱵᱟᱹᱱᱩᱜ ᱫᱮᱥᱤ ᱥᱤᱢ ᱡᱚᱢ ᱫᱟᱲᱮᱭᱟᱭ ᱠᱷᱟᱱ ᱤᱱᱟᱹ ᱦᱩᱭᱩᱜ ᱠᱟᱱᱟ ᱡᱚᱛᱚ ᱠᱷᱚᱱᱟᱜ ᱟᱢᱟᱜ ᱦᱚᱲᱢᱚ ᱨᱮᱱᱟᱜ ᱠᱟᱹᱢᱤᱭ ᱮᱢᱟᱭ ᱟᱨ ᱟᱵᱚ ᱢᱟ ᱪᱤᱠᱟᱹᱭᱟᱵᱚᱱ ᱪᱟᱥ ᱠᱚᱣᱟ ᱵᱚᱱ ᱫᱤᱥ ᱥᱤᱢ ᱦᱚᱲ ᱞᱟᱹᱜᱤᱫ᱾ ᱟᱠᱷᱨᱤᱧ ᱠᱚᱣᱟ ᱵᱚᱱ ᱯᱚᱭᱥᱟ ᱧᱟᱢᱚᱜᱼᱟ ᱟᱨᱮ ᱫᱟᱢᱮ ᱮᱢᱟᱢ ᱠᱟᱱᱟ᱾ ᱢᱟᱱᱮ ᱚᱱᱟ ᱨᱮᱱᱟᱜ ᱩᱱᱠᱩᱣᱟᱜ ᱫᱚ ᱠᱤᱪᱷᱩ ᱫᱚ ᱫᱟᱢ ᱦᱮᱱᱟᱜ ᱟᱠᱟ ᱛᱟᱠᱚ ᱠᱷᱟᱹᱛᱤᱨ ᱛᱮᱜᱮ